ᱦᱮᱞᱳ ᱼᱼ
ᱦᱮᱸ ᱼᱼ
ᱨᱚᱲ ᱠᱚᱢ ᱟᱸᱡᱚᱢ ᱫᱟ?
ᱦᱮᱸ ᱟᱸᱡᱚᱢ ᱫᱟᱹᱧ ᱾
ᱱᱟᱯᱟᱭ ᱵᱟᱲᱟ ᱜᱮ ᱛᱟᱞᱦᱮ?
ᱦᱩᱸ ᱦᱚᱜᱼᱚᱭ ᱪᱮ ᱫᱟᱠᱟ ᱡᱚᱢ ᱦᱩᱭᱱᱟ ᱛᱚ ᱾
ᱦᱩᱸ ᱦᱩᱸ ᱾
ᱫᱩᱲᱩᱵ ᱵᱟᱲᱟ ᱦᱩᱭ ᱠᱟᱱᱟ ᱾
ᱟᱪᱷᱟ ᱦᱩᱭᱞᱮᱱᱟ ᱛᱟᱞᱦᱮ?
ᱦᱮᱸ ᱼᱼ
ᱪᱮᱜ ᱠᱩ ᱩᱛᱩ ᱵᱟᱲᱟ ᱦᱩᱭ ᱞᱮᱱᱟ ᱛᱟᱞᱦᱮ?
ᱩᱛᱩ ᱫᱚ ᱼᱼ ᱛᱮᱦᱮᱧ ᱫᱚ ᱟᱞᱩ ᱯᱳᱥᱛᱳ ᱠᱚ ᱟᱨ ᱫᱟᱹᱞ ᱨᱟᱥᱮ ᱠᱚ ᱚᱱᱟ ᱠᱚ ᱩᱛᱩ ᱵᱟᱲᱟ ᱦᱩᱭ ᱞᱮᱱᱟ ᱾
ᱟᱹᱰᱤ ᱟᱹᱰᱤ ᱱᱟᱯᱟᱭ ᱾ ᱵᱟᱲᱟ ᱦᱩᱭᱱᱟ ᱟᱨ ᱚᱠᱟ ᱨᱮ ᱟᱛᱩ ᱫᱤᱥᱚᱢ ᱨᱮᱜᱮ ᱥᱮ ᱵᱟᱭᱨᱮ ᱥᱚᱦᱚᱨ ᱵᱟᱡᱟᱨ ᱨᱮ?
ᱱᱤᱛᱚᱜ ᱫᱚ ᱟᱹᱛᱩ ᱫᱤᱥᱚᱢ ‌ᱨᱮᱫᱚ ᱵᱟᱝ ᱱᱤᱛᱚᱜ ᱫᱚ ᱥᱚᱦᱚᱨ ᱵᱟᱡᱟᱨ ᱥᱮᱫ ᱨᱮᱜᱮ ᱢᱮᱱᱟᱜ ᱞᱮᱭᱟ ᱱᱤᱛᱚᱜ ᱫᱚ
ᱟᱪᱪᱷᱟ
ᱦᱩᱭᱱᱟ
ᱪᱮᱫᱠᱚ ᱪᱤᱠᱟᱹ ᱵᱟᱲᱟᱭ ᱦᱩᱭᱩᱜᱼᱟ ᱛᱟᱦᱚᱞᱮ ᱚᱱᱟ ᱥᱚᱦᱚᱨ ᱵᱟᱡᱟᱨ ᱨᱮ ᱛᱟᱸᱦᱮ ᱠᱟᱛᱮ
ᱦᱮᱸ ᱪᱤᱠᱟᱹ ᱦᱚᱸ ᱵᱟᱝ ᱱᱤᱛᱳᱜ ᱱᱚᱜᱼᱚᱭ ᱯᱟᱹᱹᱹᱹᱹ ᱡᱟᱦᱟᱸ ᱯᱟᱲᱦᱟᱣ ᱯᱟᱲᱦ ᱯᱟᱲᱦᱟᱣ ᱵᱟᱲᱟ ᱢᱟᱬᱦᱟᱣ ᱦᱩᱭᱩᱜ ᱠᱟᱱᱟ ᱟᱨ ᱠᱟᱹᱢᱤ ᱵᱟᱲᱟ ᱡᱟᱦᱟᱸ ᱛᱤᱱᱟᱹᱜ ᱚᱱᱞᱟᱭᱤᱱ ᱠᱚᱛᱮ ᱦᱤᱡᱩᱜᱼᱟ ᱚᱱᱟ ᱠᱚᱛᱮ ᱜᱮ ᱠᱟᱹᱢᱤ ᱵᱟᱲᱟᱭ ᱦᱩᱭᱩᱜ ᱠᱟᱱᱟ ᱟᱨ ᱪᱮᱫ ᱵᱟᱝ ᱪᱤᱠᱟᱹᱭ ᱦᱩᱭᱩᱜ ᱠᱟᱱᱟ ᱱᱤᱛᱳᱜ ᱫᱚ
ᱚᱱᱟ ᱛᱮᱜᱮ ᱠᱤᱹᱹᱹᱹᱹ ᱠᱟᱹᱢᱤ ᱠᱚᱫᱚ ᱦᱩᱭᱩᱜ ᱠᱟᱱᱟ ᱥᱮ ᱴᱟᱠᱟ ᱟᱨ ᱚ ᱟᱪᱪᱷᱟ
ᱦᱳᱭ ᱦᱳᱭ ᱟᱨ ᱤᱭᱟᱹᱧ ᱞᱟᱹᱭᱮᱛ ᱛᱟᱦᱮᱸᱫ ᱟᱨ ᱟᱢ ᱛᱤᱱᱟᱹᱜ ᱜᱟᱱᱮᱢ ᱠᱟᱹᱢᱤ ᱠᱮᱫᱟᱢ ᱟᱢ
ᱦᱮᱸ
ᱛᱤᱱᱟᱹᱜ ᱜᱟᱱᱮᱢ ᱠᱟᱹᱢᱤ ᱠᱮᱫᱟ
ᱠᱟᱹᱢᱤ ᱦᱩᱭᱮᱱ ᱜᱮᱭᱟ ᱢᱚᱴᱟ ᱢᱩᱴᱤ ᱯᱚᱱᱨᱚᱴᱤ ᱜᱟᱱ
ᱦᱩᱸ ᱯᱚᱱᱨᱚᱴᱤ ᱜᱟᱱ ᱦᱩᱭᱱᱟ ᱟᱹᱰᱤ ᱩᱥᱛᱟᱹᱨ ᱠᱚ ᱮᱢ ᱠᱮᱫᱚ ᱦᱮᱸ
ᱦᱳᱭ ᱠᱟᱹᱢᱤ ᱦᱩᱭᱮᱱ ᱜᱮᱭᱟ ᱟᱢ ᱛᱤᱱᱟ. ᱜᱟᱱᱮᱢ ᱮᱢ ᱠᱮᱫᱟ
ᱯᱩᱭᱥᱟᱹ ᱫᱚ ᱟᱹᱣᱨᱤᱭᱟᱜ-ᱟ ᱱᱚᱜ-ᱚᱭ ᱟᱴᱴᱤ ᱜᱟᱱ ᱦᱩᱭᱱᱟ ᱵᱩᱡᱫᱟᱢ
ᱚ ᱢᱟᱱᱮ ᱪᱮᱫ ᱠᱚ ᱞᱟᱹᱭᱟ ᱰᱤᱥᱴᱟᱯ ᱫᱟᱭ
ᱠᱟᱹᱴᱤᱡᱽ ᱨᱚᱲ ᱴᱟᱜ ᱪᱤᱠᱟᱹᱛᱮ ᱚᱱᱠᱟᱜ ᱠᱟᱱ ᱛᱟᱢᱟ ᱞᱟᱹᱭ ᱢᱮᱥᱮ ᱠᱟᱹᱴᱤᱡ ᱪᱮᱫ ᱞᱮᱠᱟ ᱟᱸᱡᱚᱢᱚᱜ ᱠᱟᱱᱟ ᱡᱟᱦᱟᱱᱟᱜ ᱯᱷᱮᱱᱮᱢ ᱪᱟᱹᱞᱩ ᱠᱟᱫᱟ ᱠᱤ ᱟᱢ
ᱦᱳᱭ
ᱠᱟᱹᱴᱤᱡ ᱯᱷᱮᱱ ᱤᱭᱟᱹᱭ ᱢᱮᱥᱮ ᱠᱟᱹᱴᱤᱡ ᱥᱟᱭᱤᱴᱚᱜ ᱢᱮᱥᱮ ᱠᱟᱹᱴᱤᱡ
ᱦᱮᱞᱳ
ᱦᱮᱸ ᱦᱤᱛᱳᱜ ᱵᱚᱨᱚᱢ ᱴᱷᱤᱠ ᱜᱮ ᱟᱸᱡᱚᱢᱚᱜ ᱠᱟᱱᱟ ᱮᱱᱟᱝ ᱠᱟᱹᱴᱤᱡ ᱪᱮᱫ ᱞᱮᱠᱟ ᱟᱸᱡᱚᱢᱚᱜ ᱠᱟᱱᱟ
ᱟᱪᱷᱟ ᱚᱱᱟ ᱠᱷᱟᱹᱛᱤᱨ ᱛᱮ
ᱦᱤᱛᱳᱜ ᱚᱱᱠᱟ ᱠᱟᱛᱮ ᱜᱮ ᱨᱚᱲ ᱢᱮ ᱵᱡᱽᱫᱟᱢ ᱵᱟᱠᱷᱟᱡ ᱫᱚ ᱪᱮᱫᱞᱮᱠᱟ ᱡᱮ ᱚᱱᱟ ᱦᱚᱭ ᱦᱤᱡᱩᱜ ᱠᱟᱱᱟ ᱥᱮ ᱞᱟᱜᱟᱜ ᱠᱟᱱᱟ ᱯᱷᱳᱱ ᱨᱮ
ᱦᱳᱭ ᱦᱳᱭ ᱛᱟᱦᱚᱞᱮ ᱠᱷᱚᱵᱚᱨ ᱠᱚ ᱞᱟᱹᱭ ᱛᱟᱞᱟᱝ ᱢᱮ
ᱟᱢ ᱡᱚᱢ ᱠᱮᱫᱟᱢ ᱫᱟᱠᱟ ᱦᱤᱛᱳᱜ
ᱦᱳᱭ ᱡᱚᱢ ᱦᱳᱭ ᱮᱱᱟ
ᱚᱚ ᱮᱱᱟᱝ ᱛᱚ ᱪᱟᱣᱞᱮᱱᱟ ᱵᱟᱥᱠᱮ ᱵᱟᱠᱷᱳᱞ ᱥᱮᱢ ᱪᱟᱶ ᱞᱮᱱᱟ ᱛᱚ
ᱦᱳᱭ ᱪᱟᱞᱟᱣ ᱦᱩᱭᱱᱟ ᱵᱟᱥᱠᱮ ᱵᱟᱠᱷᱳᱞ ᱥᱮᱫ ᱚᱸᱰᱮ ᱨᱮᱱ ᱠᱚᱲᱟ ᱠᱚ ᱠᱟᱹᱴᱤᱡ ᱦᱤᱨᱤ ᱵᱟᱲᱟ ᱦᱩᱭᱱᱟ
ᱚᱻ ᱠᱚᱲᱟ ᱠᱚ ᱱᱮᱛᱟᱨ ᱫᱚ ᱤᱧ ᱪᱚᱧ ᱪᱟᱞᱟᱣ ᱞᱮᱱᱟ ᱮᱱᱟᱝᱚᱜ
ᱟᱪᱪᱷᱟ
ᱠᱚᱲᱟ ᱠᱚ ᱦᱮᱸ ᱪᱮᱫ ᱵᱟᱥᱠᱮ ᱵᱟᱠᱷᱳᱞ ᱨᱮ ᱪᱮᱫ ᱮᱢ ᱞᱟᱹᱭᱫᱟ
ᱵᱟᱥᱠᱮ ᱵᱟᱠᱷᱳᱞ ᱨᱮᱱ ᱠᱚᱲᱟ ᱠᱚ ᱪᱤᱠᱟᱹᱭᱱᱟ
ᱞᱟ. ᱭᱫᱤᱧ ᱱᱤᱛᱚᱜ ᱫᱚ ᱡᱟᱱᱤᱡ ᱵᱤᱥᱤ ᱫᱚ ᱵᱟᱹᱱᱩᱜ ᱠᱚᱣᱟ ᱚᱲᱟᱜ ᱜᱮ ᱠᱚ ᱪᱟᱞᱟᱣ ᱠᱟᱱᱟ ᱠᱚ ᱦᱮᱥᱮ
ᱦᱳᱭ ᱱᱤᱛᱳᱜ ᱫᱚ ᱡᱚᱛᱚ ᱚᱲᱟᱜ ᱠᱚᱠᱚ ᱪᱟᱞᱟᱣ ᱪᱟᱵᱟ ᱠᱟᱱᱟ ᱟᱨ ᱠᱚᱞᱮᱡᱽ ᱠᱚᱦᱚᱸ ᱚᱝᱠᱟ ᱵᱟᱝ ᱦᱩᱭᱩᱜ ᱠᱟᱱᱟ ᱥᱮ ᱟᱫᱚ ᱚᱱᱟ ᱠᱷᱟᱹᱛᱤᱨ
ᱦᱩᱸ ᱟᱯᱮ ᱜᱟᱯᱟ ᱛᱚᱵᱮ ᱯᱟᱭᱵᱷᱮᱴ ᱦᱩᱭᱩᱜ ᱛᱟᱯᱮᱭᱟ ᱥᱮ ᱪᱮᱫ ᱟᱯᱮᱭᱟᱜ
ᱦᱳᱭ ᱜᱟᱯᱟ ᱯᱟᱭᱵᱷᱮᱴ ᱦᱮᱱᱟᱜ ᱛᱟᱞᱮᱭᱟ ᱥᱟᱛᱴᱟ ᱨᱮ
ᱦᱟᱸ ᱥᱟᱛᱴᱟ ᱨᱮ ᱚᱝᱠᱟ ᱥᱟᱛᱴᱟ ᱟᱴᱴᱟ ᱥᱮᱡ ᱢᱮᱱᱟᱜ ᱜᱮᱭᱟ ᱚᱝᱠᱟ ᱥᱟᱛᱴᱟ ᱨᱮ ᱴᱟᱭᱤᱢ ᱛᱷᱮᱱᱟ ᱥᱟᱲᱮ ᱥᱟᱛᱴᱟ ᱟᱴᱴᱟ ᱪᱷᱟᱲᱟ ᱵᱟᱝ ᱦᱩᱭᱩᱜᱼᱟ ᱟᱫᱚ ᱮᱰᱵᱷᱟᱱᱥ ᱴᱟᱭᱤᱢ ᱨᱮᱜᱮᱛᱚ ᱮᱢ ᱠᱟᱜᱼᱟ ᱠᱚ ᱥᱮ ᱪᱟᱞᱟᱣ ᱞᱟᱹᱜᱤᱫ
ᱚᱱᱟ ᱦᱚᱸ ᱠᱟᱛᱷᱟ ᱠᱟᱱᱟ
ᱦᱩᱸ
ᱪᱮᱫ ᱞᱮᱠᱟᱛᱮ ᱚᱸᱰᱮ ᱠᱚᱲᱟ ᱠᱚ ᱪᱮᱫ ᱞᱮᱠᱟ ᱮᱡᱟ ᱛᱚᱵᱮ ᱜᱚᱝᱠᱮ ᱴᱟᱜ
ᱜᱚᱝᱠᱮ ᱴᱟᱜ ᱟᱹᱰᱤ ᱵᱷᱟᱜᱤ ᱜᱮᱭᱟᱭ ᱟᱨ ᱯᱟᱲᱦᱟᱣ ᱠᱚᱦᱚᱸ ᱟᱹᱰᱤ ᱵᱷᱟᱜᱤ ᱜᱮ ᱯᱟᱲᱦᱟᱣᱮᱫ ᱞᱮᱭᱟᱭ ᱟᱨ ᱩᱱᱤᱜᱮ ᱠᱚᱞᱮᱡᱽ ᱨᱮᱱ ᱦᱚᱸ ᱯᱮᱥᱟᱨ ᱠᱟᱱ ᱛᱟᱞᱮᱭᱟᱭ ᱢᱟᱱᱮ ᱮᱥᱤᱥᱴᱮᱱᱴ ᱯᱨᱚᱯᱷᱮᱥᱟᱨ ᱞᱮᱠᱟ ᱢᱮᱱᱟᱜ ᱟᱠᱟᱫᱮᱭᱟ ᱱᱤᱛᱚᱜ ᱢᱟᱪᱮᱫ ᱠᱚ ᱵᱟᱝ ᱠᱷᱟᱹᱛᱤᱨ ᱛᱮ ᱩᱝᱠᱩ ᱠᱚᱠᱚ ᱯᱟᱲᱦᱟᱣ ᱦᱟᱛᱟᱲᱮᱜ ᱞᱮᱭᱟ ᱱᱮᱛᱟᱨ ᱫᱚ
ᱚ ᱦᱮᱸ ᱛᱚ ᱦᱮᱸ ᱛᱚ ᱚᱱᱟ ᱦᱚᱸ ᱠᱟᱛᱷᱟ ᱵᱷᱟᱞᱮ ᱜᱮ
ᱦᱩᱸ
ᱟᱨ ᱠᱚᱞᱮᱡᱽ ᱠᱚᱫᱚ ᱵᱟᱭ ᱢᱮᱛᱟ ᱯᱮᱭᱟ ᱪᱟᱞᱟᱜ?
ᱱᱤᱛᱚᱜ ᱫᱚ ᱦᱟᱯᱮ ᱵᱟᱭ ᱞᱟᱹᱭᱫᱟ ᱠᱚᱞᱮᱡᱽ ᱠᱚᱦᱚᱸ ᱞᱟᱹᱭᱫᱟᱭ ᱦᱟᱯᱮ ᱠᱮᱞᱟᱥ ᱠᱚᱦᱚᱸ ᱟᱨᱣᱨᱤ ᱟᱨᱟᱢᱵᱷᱚᱜᱼᱟ ᱟᱨ ᱯᱨᱤᱱᱥᱤᱯᱟᱞ ᱜᱚᱝᱠᱮ ᱦᱚᱸ ᱵᱟᱭ ᱞᱟᱹᱭ ᱠᱟᱫ ᱠᱚᱣᱟ ᱡᱮ ᱠᱮᱞᱟᱥ ᱠᱚ ᱦᱤᱡᱩᱜ ᱢᱮᱛᱟ ᱠᱚᱯᱮ ᱥᱮ ᱠᱮᱞᱟᱥ ᱠᱚᱨᱮᱱᱟᱜ ᱮᱴᱮᱱᱰᱮᱱᱥ ᱠᱚ ᱟᱫᱚ ᱩᱱᱠᱩ ᱫᱚ ᱯᱨᱤᱱᱥᱤᱯᱟᱞ ᱵᱷᱚᱨᱥᱟ ᱜᱮ ᱛᱚ ᱩᱱᱤ ᱪᱮᱫ ᱢᱮᱛᱟᱣᱟ ᱠᱚᱣᱟ ᱚᱱᱟ ᱜᱮᱛᱚ ᱠᱟᱹᱢᱤᱭᱟᱠᱚ ᱩᱱᱠᱩ ᱡᱩᱫᱤ ᱠᱚ ᱠᱞᱟᱥ ᱵᱟᱭ ᱢᱮᱛᱟᱣᱟ ᱠᱚᱣᱟ ᱛᱟᱦᱚᱞᱮ ᱵᱟᱹᱠᱩ ᱠᱞᱟᱥ ᱠᱚᱣᱟ ᱡᱩᱫᱤ ᱢᱮᱛᱟ ᱠᱚᱣᱟᱭ ᱠᱞᱟᱥ ᱠᱚᱯᱮ ᱛᱟᱦᱚᱞᱮ ᱠᱞᱟᱥ ᱠᱚᱣᱟᱭ ᱚᱝᱠᱟ ᱠᱟᱛᱷᱟ ᱟᱫᱚ ᱚᱱᱟ ᱠᱷᱟᱹᱛᱤᱨ ᱜᱮ ᱴᱤᱭᱩᱥᱚᱱ ᱫᱚ ᱟᱭᱟᱜ ᱯᱟᱨᱥᱚᱱᱟᱞ ᱵᱮᱠᱛᱤᱜᱚᱛᱚ ᱵᱮᱯᱟᱨ ᱛᱚ ᱟᱫᱚ ᱚᱱᱟ ᱠᱷᱟᱹᱛᱤᱨ ᱛᱮ ᱟᱡ ᱴᱷᱮᱱ ᱜᱮ ᱴᱤᱭᱩᱥᱚᱱ ᱠᱚ ᱯᱟᱲᱦᱟᱣ ᱦᱩᱭᱩᱜᱼᱟ᱾ ᱟᱨ ᱱᱤᱛᱚᱜ ᱴᱤᱭᱩᱥᱚᱱ ᱱᱤᱡᱮ ᱛᱤᱱᱟᱹᱜ ᱜᱟᱱ ᱮᱢ ᱥᱮᱬᱟ ᱫᱟᱲᱮᱟ ᱱᱤᱡᱮᱛᱮ ᱥᱮᱬᱟ ᱨᱮᱱᱟᱜ ᱚᱝᱠᱟ ᱵᱟᱡᱩᱜᱼᱟ ᱟᱨ ᱵᱩᱦᱩᱛ ᱠᱤᱪᱷᱩ ᱡᱤᱭᱳᱜᱨᱟᱯᱷᱤ ᱨᱮᱱᱟᱜ ᱫᱚ ᱠᱤᱞᱠᱩᱞᱮᱥᱚᱱ ᱠᱚ ᱢᱮᱱᱟᱜᱼᱟ ᱟᱥᱮ ᱟᱫᱚ ᱚᱱᱟ ᱠᱷᱟᱹᱛᱤᱨ ᱠᱤᱞᱠᱩᱞᱮᱥᱚᱱ ᱠᱤᱞᱠᱩᱞᱮᱥᱚᱱ ᱫᱚ ᱠᱟᱹᱴᱤᱡ ᱢᱩᱥᱠᱤᱞ ᱜᱮᱭᱟ ᱟᱨ ᱤᱥᱠᱮᱞ ᱠᱚ ᱠᱟᱹᱴᱤᱡ ᱦᱟᱸᱜ ᱢᱤᱜ ᱤᱧᱪᱤ ᱦᱟᱱᱛᱮ ᱱᱟᱛᱮ ᱞᱮᱱᱠᱷᱟᱱ ᱚᱱᱟ ᱨᱮᱦᱚᱸ ᱠᱟᱹᱴᱤᱡ ᱟᱹᱰᱤ ᱚᱥᱩᱵᱤᱫᱟᱜ
ᱛᱟᱯᱚᱨ ᱡᱮᱠᱳᱱᱳ ᱯᱷᱤᱨ ᱢᱟᱱ ᱵᱷᱟᱜᱮ ᱜᱮ ᱠᱤᱱᱛᱩ ᱟᱯᱮ ᱡᱩᱫᱤ ᱱᱤᱛᱚᱜ ᱨᱮ ᱡᱩᱫᱤ ᱵᱷᱟᱜᱮ ᱞᱮᱠᱟᱢ ᱯᱟᱲᱟᱜ ᱟᱥᱮ ᱯᱚᱨᱮᱛᱮ ᱟᱯᱮ ᱫᱚ ᱢᱟᱥᱴᱟᱨ ᱨᱮᱱᱟᱜ ᱪᱟᱱᱥ ᱯᱮ ᱧᱟᱢᱟ ᱪᱮᱫᱟᱜ ᱥᱮ ᱡᱳᱜᱨᱟᱯᱷᱤ ᱫᱚ ᱢᱟᱱᱮ ᱠᱷᱩᱵ ᱠᱚᱢᱤ ᱜᱤᱫᱽᱨᱟᱹ ᱠᱚ ᱯᱟᱲᱟᱜᱼᱟ ᱥᱮ ᱚᱱᱟᱨᱮ ᱢᱟᱱᱮ ᱢᱤᱫᱫᱤᱱ ᱢᱟᱪᱮᱫ ᱦᱩᱭ ᱫᱟᱲᱮᱭᱟᱜ-ᱟ ᱯᱚᱨᱮ ᱛᱮ ᱤᱧ ᱫᱩᱧ ᱞᱟᱹᱭᱟ ᱵᱷᱟᱜᱮ ᱞᱮᱠᱟ ᱯᱟᱲᱦᱟᱜ ᱢᱮ ᱡᱮ ᱯᱚᱨᱮᱛᱮ ᱡᱩᱫᱤ ᱡᱟᱦᱟᱸ ᱛᱤᱥ ᱡᱩᱫᱤ ᱢᱟᱥᱴᱟᱨᱚᱜ ᱠᱷᱟᱱᱮᱢ
ᱦᱩᱸ ᱦᱳᱭ ᱦᱳᱭ ᱢᱟᱱᱮ ᱮᱭᱪ. ᱮᱥ. ᱮᱭᱪ. ᱮᱥ. ᱫᱚ ᱢᱟᱱᱮ ᱮᱭᱪ. ᱮᱥ. ᱢᱟᱱᱮ ᱱᱚᱣᱟ ᱫᱚ ᱤᱞᱤᱵᱷᱮᱱ ᱴᱩᱭᱮᱞᱵᱷ ᱨᱮᱱ ᱮᱭᱤᱴ ᱮᱭᱤᱴ ᱨᱮᱱ ᱠᱚ ᱥᱮᱵᱷᱮᱱ ᱨᱮᱱ ᱠᱚ ᱜᱤᱫᱽᱨᱟᱹᱢ ᱯᱟᱲᱦᱟᱣ ᱫᱟᱲᱮᱭᱟ ᱠᱚᱣᱟ ᱟᱨ ᱯᱚᱞᱤᱴᱤᱠᱮᱞ ᱠᱚ ᱢᱮᱱᱟᱜᱼᱟ ᱱᱤᱭᱩᱴᱨᱮᱥᱚᱱ ᱠᱚ ᱢᱮᱱᱟᱜᱼᱟ ᱚᱱᱟ ᱫᱚ ᱟᱨ ᱚᱱᱟ ᱫᱚ ᱚᱱᱟ ᱫᱚ ᱤᱞᱮᱵᱷᱮᱱ ᱴᱩᱭᱮᱞᱵᱷ ᱨᱮᱱ ᱜᱤᱫᱽᱨᱟᱹ ᱪᱷᱟᱲᱟ ᱛᱚ ᱵᱟᱢ ᱯᱟᱲᱦᱟᱣ ᱫᱟᱲᱮᱭᱟ ᱠᱚᱣᱟ ᱦᱮᱸ ᱵᱟᱝ?
ᱦᱮᱸ ᱦᱩᱸ ᱦᱩᱸ
ᱟᱨ ᱦᱤᱥᱴᱨᱤ ᱠᱚᱫᱚ ᱡᱚᱛᱚ ᱦᱚᱲᱜᱮ ᱢᱮᱱᱟᱜ ᱛᱟᱠᱚᱣᱟ ᱡᱮᱢᱚᱱ ᱟᱢᱦᱚᱸ ᱦᱤᱥᱴᱨᱤ ᱟᱢ ᱦᱚᱸ ᱟᱢ ᱦᱚᱢ ᱯᱟᱲᱦᱟᱣ ᱫᱟᱲᱮᱭᱟ ᱠᱚᱣᱟ ᱦᱮᱸ ᱵᱟᱝ
ᱱᱚᱣᱟ ᱴᱩᱭᱟᱞᱵᱷ ᱠᱚᱨᱮᱱ ᱜᱤᱫᱽᱨᱟᱹ ᱠᱚᱫᱚ
ᱟᱫᱚ ᱚᱱᱠᱟ ᱫᱚ ᱱᱟᱦᱟᱜ ᱦᱟᱜ ᱯᱟᱲᱦᱟᱣᱮᱫ ᱠᱚᱣᱟᱜ ᱫᱚ ᱚᱱᱟ ᱦᱩᱭᱩᱜ ᱛᱚ ᱚᱱᱟ ᱛᱚ ᱟᱫᱚ ᱪᱮᱫ ᱞᱮᱠᱟ ᱯᱟᱲᱦᱟᱣ ᱠᱚ ᱦᱩᱭᱩᱜᱼᱟ ᱪᱮᱫ ᱞᱮᱠᱟ ᱢᱟᱱᱮ ᱨᱚᱲ ᱦᱩᱭᱩᱜᱼᱟ ᱦᱮᱸ ᱥᱮ ᱠᱚ ᱚᱱᱟ ᱠᱚ ᱞᱟᱡᱟ ᱢᱟᱡᱟᱣ ᱩᱱ ᱫᱚ ᱵᱟᱝ ᱫᱚᱦᱚᱭᱼᱟ ᱡᱮ ᱟᱢᱫᱚ ᱫᱚ ᱢᱟᱪᱮᱫ ᱞᱮᱠᱟ ᱢᱟᱱᱮ ᱢᱟᱪᱮᱫ ᱦᱚᱸ ᱢᱤᱫᱴᱟᱝ ᱪᱮᱫ ᱤᱧ ᱞᱟᱹᱭ ᱟᱢᱟ ᱚᱱᱟ ᱦᱚᱸ ᱢᱟᱱᱮ ᱚᱱᱟ ᱦᱚᱸ ᱯᱟᱲᱦᱟᱣ ᱦᱩᱭᱩᱜ-ᱟ ᱛᱚ ᱞᱟᱹᱜᱤᱫ ᱧᱮᱞᱟᱭ ᱵᱟᱠᱷᱟᱡ ᱫᱚ ᱟᱢ ᱜᱤᱫᱽᱨᱟᱹ ᱚᱰᱮ ᱡᱟᱞᱟ ᱩᱛᱟᱹᱨ ᱜᱮᱢ ᱵᱩᱡᱷᱟᱣ ᱮᱭᱟ ᱵᱟ ᱦᱮᱸ
ᱚᱱᱟ ᱦᱚᱸ ᱠᱟᱛᱷᱟ ᱠᱟᱱ ᱜᱮᱭᱟ ᱟᱨ ᱚᱸᱰᱮ ᱢᱟᱱᱮ ᱞᱟᱡᱟᱣ ᱨᱮᱱᱟᱜ ᱠᱟ ᱪᱮᱫ ᱦᱚᱸ ᱵᱟᱹᱪᱩᱜᱼᱟ ᱡᱮ ᱞᱟᱡᱟᱜ ᱟᱵᱚᱱ ᱛᱚ ᱟᱵᱚ ᱫᱚ ᱢᱮᱱ
ᱚᱱᱟ ᱞᱟᱡᱟᱣ ᱵᱚᱛᱚᱨ ᱠᱚ ᱦᱩᱭ ᱞᱮᱱᱠᱷᱟᱱ ᱪᱮᱫ ᱵᱟᱝ ᱞᱟᱡᱟᱣ ᱠᱚᱫᱚ ᱞᱟᱡᱟᱣ ᱠᱚᱫᱚ ᱡᱚᱛᱚ ᱥᱟᱦᱟ ᱠᱟᱜ ᱜᱮ
ᱦᱮᱸ ᱵᱟᱠᱷᱟᱡ ᱫᱚ
ᱞᱟᱡᱟᱣ ᱵᱚᱛᱚᱨ ᱛᱟᱦᱮᱸ ᱞᱮᱱᱠᱷᱟᱱ ᱫᱚ ᱪᱮᱜ
ᱪᱮᱜ ᱦᱚᱸ ᱵᱟᱝ ᱜᱟᱱᱚᱜ-ᱟ ᱱᱚᱛᱮ
ᱦᱳᱭ
ᱟᱨ ᱠᱳᱪᱤᱝ ᱯᱮ ᱪᱟᱞᱟᱣ ᱞᱮᱱ ᱫᱚ ᱛᱚᱵᱮ ᱚᱸᱰᱮ ᱠᱳᱪᱤᱝ ᱨᱮ ᱪᱮᱫ ᱞᱮᱠᱟ ᱯᱟᱲᱦᱟᱣ ᱠᱮᱫ ᱠᱚᱣᱟ ᱚᱸᱰᱮ ᱵᱷᱟᱜᱤ ᱜᱮ ᱯᱟᱲᱦᱟᱜ ᱠᱚ
ᱦᱚᱸ ᱚᱸᱰᱮ ᱦᱚᱸ ᱦᱩᱭᱱᱟ ᱢᱮᱛᱷ ᱯᱷᱤᱡᱤᱠᱥ ᱨᱮᱱᱟᱜ ᱦᱟᱛᱟᱣᱟ ᱦᱚᱪᱚ ᱠᱮᱫ ᱞᱮᱭᱟᱠᱚ ᱟᱨ ᱛᱷᱤᱭᱳᱨᱤ ᱯᱮᱠᱴᱤᱠᱮᱞ ᱢᱟᱱᱮ ᱠᱮᱠᱩᱞᱮᱥᱚᱱ ᱦᱚᱪᱚ ᱠᱮᱫ ᱞᱮᱭᱟ ᱠᱚ ᱚᱱᱟ ᱨᱮᱱᱟᱜ ᱢᱟᱱ ᱠᱚ ᱚᱰᱚᱠ ᱦᱚᱪᱚ ᱯᱚᱨᱤᱢᱟᱱ ᱠᱚ ᱚᱸᱰᱮ ᱠᱚᱠᱚ ᱵᱟᱢ ᱯᱮ ᱵᱩᱡᱟᱹᱣ ᱜᱚᱝᱠᱮ ᱢᱮᱛᱟᱜ ᱠᱚᱣᱟᱭ ᱚᱠᱚᱭ ᱠᱚ ᱵᱟᱝ ᱯᱮ ᱵᱩᱡᱷᱟᱣ ᱫᱟᱲᱮ ᱭᱟᱫᱟ ᱠᱩᱞᱤᱧ ᱯᱮ ᱤᱧ ᱵᱟᱹᱧ ᱵᱩᱡ ᱫᱟᱲᱮᱭᱟᱫᱟ ᱟᱫᱚ ᱜᱚᱝᱠᱮᱧ ᱢᱮᱛᱟᱭᱮ ᱠᱟᱱᱟ ᱤᱧ ᱵᱟᱹᱧ ᱵᱩᱡ ᱫᱟᱲᱮ ᱟᱫᱟ ᱞᱟᱹᱭ ᱟᱹᱫᱤᱧᱟᱭ ᱟᱫᱚ ᱱᱟᱜ ᱵᱩᱡᱷᱟᱣ ᱠᱮᱫᱟ ᱱᱚᱝᱠᱟ ᱱᱚᱝᱠᱟ ᱟᱫᱚ ᱜᱚᱝᱠᱤ ᱦᱚᱸ ᱜᱚᱝᱠᱮ ᱦᱚᱸ ᱟᱰᱤ ᱵᱷᱟᱜᱮ ᱜᱮ ᱛᱟᱞᱮᱭᱟᱭ ᱱᱚᱝᱠᱟ ᱵᱟᱭ ᱨᱟᱹᱜᱤ ᱵᱟᱲᱟᱜ ᱜᱮᱭᱟ ᱚᱝᱠᱟ ᱠᱩᱞᱤ ᱵᱟᱲᱟᱭ ᱱᱚᱝᱠᱟ ᱡᱟᱦᱟᱸ ᱛᱤᱱᱟᱹᱜ ᱛᱟᱯᱮᱭᱟ ᱩᱱᱟᱹᱜ ᱜᱮ ᱢᱟᱱᱮ ᱵᱷᱟᱜᱮ ᱛᱚᱵᱮ ᱛᱚᱧ ᱛᱚᱵᱮ ᱛᱤᱧ ᱞᱟᱹᱭᱟ ᱵᱩᱡ ᱫᱟᱲᱮᱭᱟᱜ ᱠᱟᱱᱟ ᱠᱚ ᱤᱧ‌ᱨᱮᱱ ᱥᱴᱩᱰᱮᱱᱴ ᱛᱟᱣ ᱠᱚ ᱫᱚᱦᱚᱭ ᱫᱟᱠᱚ ᱟᱠᱚᱣᱟᱜ ᱯᱚᱥᱱᱚ ᱠᱚ ᱫᱚᱦᱚᱭ ᱫᱟᱧ ᱴᱷᱮᱱ ᱡᱮ ᱱᱚᱣᱟ ᱵᱟᱹᱧ ᱡᱩᱡ ᱫᱟᱲᱮ
ᱟᱨ ᱵᱟᱝᱠᱷᱟᱱ ᱠᱤᱪᱷᱩ ᱠᱤᱪᱷᱩ ᱥᱴᱩᱰᱮᱱᱴ ᱢᱮᱱᱟᱜ ᱠᱚᱣᱟ ᱞᱟᱹᱭᱟᱭ ᱵᱟᱹᱧ ᱞᱟᱹᱭᱟ ᱡᱮ ᱤᱧᱫᱚ ᱡᱩᱫᱤ ᱯᱟᱪᱮᱫ ᱠᱩᱞᱤᱧᱟᱭ ᱯᱟᱪᱮᱫ ᱵᱟᱹᱧ ᱞᱟᱹᱭ ᱫᱟᱲᱮᱭᱟᱜᱼᱟ ᱚᱱᱟ ᱡᱤᱱᱤᱥᱴᱟᱜ ᱡᱮᱢᱚᱱ ᱵᱟᱝ ᱛᱟᱦᱮᱱ ᱢᱟ ᱵᱟᱲᱟᱭ ᱵᱟᱹᱧ ᱵᱟᱲᱟᱭ ᱠᱷᱟᱱ ᱤᱧ ᱡᱚᱝᱟᱭᱟ ᱦᱮᱸ ᱵᱟᱝ
ᱚᱱᱟ ᱦᱚ‌ ᱠᱟᱛᱷᱟ ᱠᱟᱱᱟ ᱟᱢ ᱡᱩᱫᱤ ᱡᱟᱦᱟᱸ ᱨᱮ ᱵᱟᱢ ᱵᱩᱡᱷᱟᱹᱣᱮᱜ ᱠᱟᱱᱟ ᱚᱱᱟ ᱫᱚ ᱞᱟᱹᱭ ᱛᱩᱫ ᱢᱮ ᱚᱱᱟ ᱫᱚ ᱢᱚᱱᱮ ᱨᱮᱫᱚ ᱟᱞᱚᱢ ᱫᱚᱦᱚ ᱠᱟᱜᱼᱟ ᱦᱤᱰᱤᱡ ᱫᱚ ᱥᱮ ᱵᱟᱝᱟᱭ ᱡᱮ ᱤᱧ ᱚᱱᱟ ᱠᱚᱪᱮ ᱡᱩᱫᱤᱧ ᱠᱩᱞᱤᱭᱟ ᱞᱟᱡᱟᱜ ᱤᱧ ᱥᱮ ᱪᱮᱫ ᱚᱱᱟ ᱠᱟᱛᱷᱟ ᱫᱚ ᱵᱟᱝ ᱠᱟᱱᱟ ᱪᱮᱫᱟᱜ ᱥᱮ ᱚᱸᱰᱮ ᱫᱚ ᱥᱮᱬᱟ ᱞᱟᱹᱜᱤᱛ ᱮᱢ ᱪᱟᱞᱟᱣ ᱟᱠᱟᱱᱟ ᱚᱱᱟ ᱫᱚ ᱠᱩᱞᱤ ᱠᱚᱫᱚ ᱵᱟᱷᱹᱞᱮ ᱡᱤᱱᱤᱥ ᱠᱟᱱᱟ ᱪᱮᱫᱟᱜ ᱥᱮ ᱱᱤᱡᱮᱜᱮᱢ ᱥᱮᱬᱟᱭᱟ ᱥᱮ ᱚᱱᱟ ᱠᱚᱫᱚ ᱞᱟᱡᱟᱣ ᱨᱮᱱᱟᱜ ᱫᱚ ᱪᱮᱫ ᱵᱟᱝ ᱠᱟᱱᱟ ᱦᱮᱸᱥᱮ ᱪᱮᱫ
ᱦᱳᱭ ᱦᱚᱲ ᱫᱚ ᱡᱟᱦᱟᱸ ᱦᱮᱸ
ᱪᱮᱫ ᱮᱢ ᱞᱟᱹᱭ ᱠᱮᱫᱟ ᱪᱮᱫ ᱮᱢ ᱞᱟᱹᱭ ᱢᱮᱥᱮ ᱟᱢ ᱜᱮ
ᱞᱟᱹᱭᱫᱟᱹᱧ ᱦᱚᱲ ᱫᱚ ᱡᱟᱦᱟᱱᱟᱜ ᱜᱮᱠᱚ ᱞᱟᱹᱭ ᱦᱚᱪᱚ ᱠᱮᱫ ᱡᱮ ᱦᱚᱲ ᱫᱚᱠᱚ ᱟᱢ ᱵᱟᱢ ᱫᱟᱲᱮᱭᱟᱫᱟ ᱴᱷᱤᱠᱜᱭᱟ ᱡᱟᱦᱟᱸ ᱛᱤᱱᱟᱹᱜ ᱮᱢ ᱵᱟᱲᱟᱭᱟ ᱤᱱᱟᱹᱜ ᱜᱮᱢ ᱞᱟᱹᱭ ᱠᱮᱫᱟ ᱦᱚᱲ ᱫᱚᱠᱚ ᱞᱟᱸᱫᱟᱢ ᱨᱮᱦᱚᱸ ᱟᱞᱚᱢ ᱢᱟᱭᱤᱱᱰ ᱠᱟᱜᱼᱟ ᱚᱱᱟ ᱫᱚ ᱟᱢᱟᱜ ᱫᱚ ᱱᱤᱛᱚᱜ ᱫᱚ ᱯᱟᱲᱦᱟᱜ ᱠᱟᱱ ᱛᱟᱢᱟ ᱚᱱᱟ ᱠᱚ ᱟᱢᱟᱜ ᱵᱟᱢ ᱵᱟᱲᱟᱭᱟ ᱡᱟᱦᱟᱸ ᱡᱤᱱᱤᱥ ᱠᱚ ᱚᱱᱟ ᱡᱤᱱᱤᱥ ᱠᱚ ᱟᱢ ᱵᱟᱲᱟᱭ ᱞᱟᱹᱠᱛᱤ ᱛᱟᱢᱟ ᱦᱮᱸ ᱵᱟᱝ
ᱦᱮᱸ ᱢᱚᱦᱮᱫ ᱦᱮᱸ ᱢᱚᱦᱟᱭᱮᱫ ᱚᱱᱟ ᱨᱮᱱᱟᱜ ᱠᱟᱛᱷᱟ ᱠᱟᱱᱟ ᱛᱚ
ᱟᱨ ᱛᱤᱱ ᱫᱤᱱ ᱵᱤᱱ ᱛᱟᱦᱮ ᱠᱟᱱᱟ ᱛᱤᱱ ᱫᱤᱱ ᱵᱤᱱ ᱛᱟᱦᱮᱸ ᱠᱟᱱᱟ
ᱟᱞᱮ ᱛᱟᱦᱮᱸ ᱞᱮᱱᱟᱞᱮ ᱚᱸᱰᱮ ᱵᱟᱨ ᱫᱤᱱ ᱢᱤᱫ ᱥᱤᱧ ᱪᱟᱞᱟᱣ ᱞᱮᱱᱟᱞᱮ ᱮᱸ ᱱᱚᱰᱮ ᱠᱷᱚᱱᱧ ᱪᱟᱞᱟ ᱞᱮᱱ ᱛᱟᱦᱮᱱᱟᱞᱮ ᱴᱩᱨᱤᱥᱴ ᱵᱟᱥᱛᱮ ᱟᱹᱰᱤ ᱨᱟᱹᱥᱠᱟᱹ ᱡᱚᱢᱚᱸᱡᱽ ᱛᱮᱞᱮ ᱪᱟᱞᱟᱣᱱᱟ ᱟᱹᱰᱤ ᱨᱟᱹᱥᱠᱟᱹᱛᱮ ᱪᱟᱞᱟ ᱠᱟᱛᱮᱛ ᱚᱸᱰᱮ ᱞᱮ ᱜᱟᱹᱰᱤ ᱟᱫᱷᱟ ᱨᱟᱥᱛᱟ ᱨᱮᱞᱮ ᱛᱤᱸᱜᱩ ᱠᱮᱫᱟ ᱚᱱᱟ ᱠᱚᱨᱮ ᱠᱟᱹᱴᱤᱡ ᱪᱟ ᱱᱟᱥᱛᱟ ᱵᱟᱲᱟᱭ ᱱᱟᱞᱮ ᱟᱨᱚ ᱚᱸᱰᱮ ᱠᱷᱚᱱᱟᱜ ᱵᱟᱭᱨᱮ ᱞᱤᱧ ᱪᱟᱞᱟᱣᱱᱟ ᱢᱚᱱᱫᱟᱨ ᱢᱚᱱᱤ ᱞᱮ ᱪᱟᱞᱟᱣ ᱞᱮᱱ ᱛᱟᱸᱦᱮᱫ ᱚᱸᱰᱮ ᱪᱟᱞᱟᱣ ᱠᱟᱛᱮᱜ ᱛᱟᱨ ᱢᱤᱫᱴᱮᱱ ᱦᱳᱴᱮᱞ ᱨᱮ ᱛᱟᱦᱮᱸᱭᱱᱟᱞᱮ ᱚᱸᱰᱮ ᱮᱸ ᱦᱳᱴᱮᱞ ᱨᱮ ᱛᱟᱦᱮᱸ ᱠᱟᱛᱮᱜ ᱛᱟᱨᱟᱥᱤᱧ ᱵᱮᱲᱟ ᱥᱟᱨᱵᱷᱮ ᱞᱮ ᱪᱟᱞᱟᱣ ᱮᱱᱟ ᱥᱟᱨᱵᱷᱮ ᱵᱟᱲᱟ ᱠᱮᱫᱟᱞᱮ ᱚᱱᱟ ᱠᱚᱨᱮᱱᱟᱜ ᱱᱟᱡᱟᱨᱟ ᱪᱮᱫᱟᱜ ᱠᱚ ᱦᱤᱡᱩᱜᱼᱟ ᱫᱟᱬᱟᱱ ᱪᱮᱫ ᱠᱷᱟᱹᱛᱤᱨ ᱠᱚ ᱦᱮ ᱚᱱᱟ ᱨᱮᱱᱟᱜ ᱡᱤᱭᱜᱨᱟ ᱛᱤᱱᱟᱹᱜ ᱢᱮᱱᱟᱜ ᱟᱠᱟᱫᱟ ᱠᱟᱹᱴᱤᱡ ᱞᱮᱠᱟ ᱢᱮᱱᱟᱜ ᱠᱟᱫᱟ ᱛᱚ ᱥᱟᱵᱡᱮᱠᱴ ᱚᱱᱟ ᱚᱱᱟ ᱚᱱᱟ ᱴᱚᱯᱤᱠ ᱤᱫᱤ ᱠᱟᱛᱮᱫ ᱜᱮ ᱠᱟᱹᱴᱤᱡ ᱨᱤᱥᱟᱨᱪ ᱨᱤᱥᱟᱨᱪ ᱵᱟᱲᱟ ᱦᱩᱭᱱᱟ ᱟᱨ ᱚᱱᱟ ᱠᱚᱨᱮ ᱠᱟᱹᱴᱤᱡ ᱫᱚᱨᱭᱟ ᱨᱮ ᱯᱟᱭᱨᱟ ᱨᱮᱱᱟᱜ ᱟᱨ ᱫᱚᱨᱭᱟ ᱫᱟᱜ ᱫᱚ ᱟᱹᱰᱤ ᱨᱟᱦᱟᱱ ᱜᱮᱭᱟ ᱤᱧ ᱦᱚᱸ ᱵᱟᱹᱧ ᱵᱟᱲᱟᱭ ᱛᱟᱦᱮᱸᱜᱼᱟ ᱪᱟᱞᱟᱣ ᱦᱩᱭᱞᱮᱱᱟ ᱱᱤᱭᱟᱹᱵᱟᱨ ᱟᱨ ᱟᱹᱰᱤᱞᱮ ᱨᱟᱦᱟᱢ ᱜᱮᱭᱟ ᱫᱚᱨᱭᱟ ᱫᱟᱜ ᱫᱚ
ᱫᱟᱜ ᱠᱚᱫᱚ ᱧᱩ ᱞᱮᱫᱟᱢ ᱥᱮ ᱠᱟᱹᱴᱤᱡ ᱜᱟᱱ
ᱦᱳᱭ ᱡᱩ ᱵᱟᱲᱟᱜ ᱠᱷᱟᱨᱟ ᱜᱮᱭᱟ ᱢᱟᱱᱮ ᱧᱩ ᱫᱚ ᱵᱟᱝ ᱧᱩ ᱦᱩᱭ ᱟᱠᱟᱱᱟ ᱟᱫᱚ ᱟᱪᱠᱟ ᱟᱪᱠᱟ ᱰᱷᱮᱣ ᱦᱤᱡᱩᱜ ᱠᱟᱱᱟ ᱛᱚ ᱟᱨ ᱛᱤᱸᱜᱩ ᱵᱟᱲᱟ ᱛᱮᱜᱮ ᱦᱤᱡᱩᱜ ᱠᱟᱱᱟ ᱢᱚᱪᱟ ᱠᱚᱨᱮ ᱵᱚᱞᱚᱜ ᱠᱟᱱ ᱜᱮᱭᱟ ᱟᱫᱚ ᱱᱚᱜ ᱫᱚ ᱢᱮᱸᱫ ᱠᱚᱨᱮ ᱦᱚᱸ ᱵᱚᱞᱚᱜ ᱠᱟᱱ ᱜᱮᱭᱟ ᱟᱫᱚ ᱢᱟᱱᱮ ᱡᱚᱞᱟᱣ ᱡᱚᱞᱟᱣ ᱴᱟᱭᱤᱯ ᱵᱩᱡᱩᱜ ᱠᱟᱱᱟ
ᱞᱟᱹᱭᱮ ᱠᱮᱜᱼᱟ ᱛᱚ ᱚᱸᱰᱮ ᱫᱚ ᱛᱚᱵᱮ ᱚᱠᱚᱭ ᱜᱚᱝᱠᱮ ᱠᱚ ᱪᱟᱣᱱᱟ ᱛᱤᱱᱟᱹᱜ ᱜᱟᱱ
ᱜᱚᱝᱠᱮ ᱠᱚ ᱪᱟᱞᱟᱣ ᱞᱮᱱᱟ ᱚ ᱟᱞᱮ ᱥᱟᱶᱛᱮ ᱯᱮᱭᱟ ᱜᱚᱝᱠᱮ ᱠᱚ ᱪᱟᱞᱟᱣ ᱞᱮᱱᱟ ᱟᱨ ᱦᱮ ᱢᱟᱪᱮᱛᱟᱱᱤ ᱪᱟᱞᱟᱣ ᱞᱮᱱᱤᱧ ᱢᱮᱫᱴᱟᱝ, ᱚᱸᱰᱮ ᱫᱚ ᱟᱢ ᱚᱱᱟ ᱠᱩᱲᱤ ᱜᱤᱫᱟᱹᱨ ᱧᱮᱞ ᱞᱟᱹᱜᱤᱫ ᱛᱮ, ᱠᱩᱲᱤ ᱜᱤᱫᱽᱟᱹᱨ ᱫᱚ ᱡᱚᱛᱚ ᱵᱟᱠᱚ ᱥᱚᱫᱚᱨ ᱫᱟᱲᱮᱭᱟᱜᱼᱟ ᱥᱮ ᱠᱚᱲᱟ ᱜᱤᱫᱽᱟᱹᱨ ᱴᱷᱮᱱ ᱢᱟᱱᱮ ᱚᱱᱟ ᱠᱷᱟᱹᱛᱤᱨ ᱛᱮ ᱢᱤᱫᱴᱮᱱ ᱢᱟᱪᱮᱛᱟᱱᱤ ᱫᱚ ᱞᱟᱹᱜᱛᱤ ᱫᱚᱨᱠᱟᱨ,
ᱡᱚᱠᱷᱚᱱ ᱠᱩᱲᱤ ᱜᱤᱫᱽᱨᱟᱹ ᱠᱩᱲᱤ ᱜᱤᱫᱽᱨᱟᱹ ᱥᱴᱩᱰᱮᱱᱴ ᱠᱚ ᱪᱟᱞᱟᱜ ᱠᱟᱱᱟ ᱦᱮᱸ ᱵᱟᱝ,
ᱦᱮᱸ ᱚᱱᱟ ᱫᱚᱨᱠᱟᱨ ᱠᱟᱱᱟ ᱪᱮᱫᱟᱜ ᱥᱮ, ᱠᱩᱲᱤ ᱜᱤᱫᱽᱟᱹᱨ ᱫᱚ ᱟᱵᱚ ᱠᱚᱲᱟ ᱜᱤᱫᱽᱟᱹᱨ ᱴᱷᱮᱱ ᱫᱚ ᱵᱟᱠᱚ ᱞᱟᱹᱭ ᱫᱟᱲᱮᱭᱟᱜᱼᱟ ᱡᱟᱦᱟᱱᱟᱜ ᱜᱮ ᱡᱤᱱᱤᱥ ᱫᱚ ᱦᱮᱸᱥᱮ ᱵᱟᱝ, ᱠᱩᱲᱤ ᱫᱚ ᱛᱟᱦᱮᱸ ᱞᱮᱱ ᱠᱷᱟᱱ ᱩᱱᱠᱩ ᱴᱷᱮᱱ ᱫᱚ ᱡᱚᱛᱚ ᱠᱤᱪᱷᱩᱞ ᱞᱮᱮ ᱥᱚᱫᱚᱨ ᱫᱟᱲᱮᱭᱟᱜᱼᱟ ᱦᱮᱸᱥᱮ,
ᱦᱮᱸ ᱟᱨ ᱟᱵᱚ ᱠᱚᱲᱟ ᱜᱤᱫᱽᱨᱟᱹ ᱫᱚ ᱴᱤᱠ ᱜᱮᱛᱟ ᱵᱚᱱᱟ ᱡᱚᱛᱚᱜᱮ ᱦᱮᱸ ᱵᱟᱝ,
ᱦᱮᱸ ᱵᱟᱠᱷᱟᱡ ᱫᱚ ᱟᱵᱚ ᱴᱷᱤᱠ ᱜᱮᱛᱟ ᱵᱚᱱᱟ ᱟᱵᱚᱣᱟᱜ ᱡᱚᱛᱚ ᱠᱤᱪᱷᱩ, ᱟᱵᱚᱣᱟᱜ ᱫᱚ ᱟᱵᱚᱣᱟᱜ ᱫᱚ ᱩᱱᱟᱹᱜ ᱫᱚ ᱞᱟᱡᱟᱣ ᱠᱚᱫᱚ ᱵᱟᱹᱱᱩᱜ ᱛᱟᱵᱚᱱᱟ ᱞᱟᱡᱟᱣ ᱠᱚᱫᱚ ᱟᱵᱚᱣᱟᱜ ᱫᱚ ᱦᱮᱸᱥᱮ
ᱦᱩᱸ
ᱟᱨ ᱠᱩᱲᱤ ᱜᱤᱫᱽᱨᱟᱹ ᱟᱜ ᱣ ᱠᱩᱲᱤ ᱜᱤᱫᱽᱟᱹᱨ ᱫᱚᱼᱠᱚ ᱞᱟᱡᱟᱜ ᱟᱥᱮ ᱚᱱᱟ ᱠᱷᱟᱹᱛᱤᱨ ᱛᱮ ᱟᱫᱚ ᱩᱱᱠᱩ ᱫᱚ ᱵᱟᱠᱚ ᱞᱮᱫᱟᱲᱮᱭᱟᱜᱼᱟ ᱵᱩᱡᱫᱟ,
ᱟᱞᱟᱱᱟᱜ ᱛᱟᱦᱚᱞᱮ ᱚᱠᱛᱚ ᱠᱚ ᱦᱩᱭ ᱦᱮᱡ ᱮᱱᱟ ᱦᱮᱸ ᱵᱟᱝ,
ᱦᱮᱸ ᱟᱢ ᱠᱟᱴᱟᱣ ᱛᱟᱞᱟᱝ ᱢᱮ ᱥᱮ ᱟᱢᱜᱮ ᱠᱟᱴᱟᱣ ᱢᱮᱥᱮ ᱢᱟ ᱠᱟᱴᱟᱣ ᱢᱮ